ᱡᱮ ᱡᱚᱦᱟᱨ ᱜᱮ᱾
ᱦᱮᱸ ᱡᱚᱦᱟᱨ ᱜᱮ᱾
ᱦᱳᱭ᱾
ᱦᱩᱸ ᱛᱟᱦᱚᱞᱮ ᱱᱟᱯᱟᱭ ᱵᱟᱲᱟ ᱜᱮᱛᱚ?
ᱦᱮᱸ ᱜᱚᱝᱠᱮ ᱱᱤᱭᱟᱹ ᱜᱦᱟᱲᱤᱡ ᱫᱚ ᱱᱟᱯᱟᱭ ᱵᱟᱲᱟ ᱜᱮ ᱟᱹᱵᱤᱱ ᱜᱮ ᱚᱠᱟᱞᱮᱠᱟ
ᱤᱧ ᱦᱚᱸ ᱱᱟᱯᱟᱭ ᱵᱟᱲᱟ ᱜᱮ ᱛᱟᱯᱚᱨ ᱚᱲᱟᱜ ᱨᱮᱱᱟᱜ ᱠᱟᱹᱢᱤ ᱠᱟᱡᱽ ᱠᱚᱫᱚ ᱪᱮᱫ ᱠᱚ ᱦᱩᱭᱩᱜ ᱠᱟᱱᱟ ᱱᱤᱛᱚᱜ ᱫᱚ
ᱟᱸ ᱱᱤᱛᱚᱜ ᱫᱚ ᱱᱚᱜᱼᱚᱭ ᱨᱚᱦᱚᱭ ᱠᱚ ᱪᱟᱞᱟᱜ ᱠᱟᱱᱟ᱾
ᱚ
ᱟᱨ ᱚᱱᱛᱮ ᱫᱚ
ᱢᱳᱴᱟ ᱢᱩᱴᱤ ᱨᱚᱦᱚᱭ ᱠᱚᱫᱚ ᱠᱚᱢᱯᱞᱤᱴ ᱟᱠᱟᱱᱟ ᱦᱩᱲᱩ ᱦᱮᱲᱦᱮᱫ ᱠᱚ ᱪᱟᱞᱟᱜ ᱠᱟᱱᱟ ᱟᱨᱠᱤ᱾
ᱟᱪᱪᱷᱟ ᱟᱪᱪᱷᱟ ᱛᱟᱦᱚᱞᱮ ᱜᱚᱝᱠᱮ ᱚᱱᱛᱮᱫᱚ ᱟᱹᱰᱤ ᱦᱮᱸ ᱵᱩᱡᱷᱟᱹᱣ ᱵᱩᱡᱷᱟᱹᱣ ᱜᱮ᱾
ᱟᱪᱪᱷᱟ᱾
ᱛᱟᱦᱚᱞᱮ ᱜᱚᱝᱠᱮ ᱟᱯᱮ ᱚᱱᱛᱮ ᱫᱚ ᱟᱹᱰᱤ ᱞᱚᱜᱚᱱ ᱜᱮ ᱪᱟᱥ ᱠᱚᱫᱚ ᱨᱟᱠᱟᱵ ᱟᱠᱟᱱᱟ ᱵᱟᱝ?
ᱦᱮᱸ ᱦᱮᱸ ᱦᱮᱸ᱾ ᱟᱫᱚ ᱟᱞᱮ ᱫᱚ ᱡᱮᱢᱚᱱ ᱯᱷᱤᱥᱴ᱾ ᱠᱷᱮᱛ ᱦᱟᱥᱟ ᱠᱟᱱ ᱛᱟᱞᱮᱭᱟ ᱢᱟᱱᱮ ᱵᱤᱨ ᱨᱮᱱᱟᱜ ᱢᱟᱱᱮ ᱵᱤᱨ ᱵᱤᱨ ᱵᱟᱱ ᱢᱮᱱᱟᱜ ᱛᱟᱞᱮ ᱵᱤᱨ ᱨᱮᱱᱟᱜ ᱵᱟᱱ ᱡᱩᱫᱤ᱾ ᱯᱮᱨᱮᱡᱚᱜ ᱮᱢ ᱢᱟᱱᱮ ᱫᱟᱜ ᱩᱰᱩᱠ ᱞᱮᱠᱷᱟᱱ ᱜᱮ ᱪᱟᱥ ᱦᱩᱭᱩᱜᱼᱟ᱾
ᱚ ᱟᱪᱪᱷᱟ ᱟᱪᱪᱷᱟ᱾
ᱛᱟᱨᱯᱚᱨ ᱟᱞᱮᱭᱟᱜ ᱡᱟᱦᱟᱸ ᱠᱚᱨᱮ ᱠᱷᱮᱛ ᱢᱮᱱᱟᱜᱼᱟ ᱚᱱᱟ ᱨᱮᱦᱚᱸ ᱵᱟᱸᱫ ᱢᱮᱱᱟᱜᱼᱟ ᱚᱱᱟ᱾ ᱱᱟᱥᱮ ᱯᱮᱨᱮᱡ ᱞᱮᱱᱠᱦᱟᱱ ᱜᱮ ᱫᱟᱜ ᱛᱚᱫᱚᱜ ᱟᱟᱨᱦᱚᱸ ᱱᱚᱛᱮ ᱜᱚᱫᱚᱜᱼᱟ ᱢᱟᱱᱮ ᱮᱠᱵᱟᱨᱮ ᱯᱚᱨ ᱯᱚᱨ ᱵᱟᱱ ᱵᱟᱱ ᱛᱟᱞᱟ ᱛᱮᱜᱮ ᱮᱠᱵᱟᱨᱮ᱾ ᱮ ᱱᱚᱝᱠᱟ ᱜᱟᱰᱟ ᱨᱮ ᱢᱮᱥᱟ ᱦᱟᱠᱟᱱᱟ ᱚᱱᱟᱠᱚ ᱫᱟᱜ᱾
ᱟᱪᱪᱷᱟ ᱟᱪᱪᱷᱟ᱾ ᱩᱸᱪᱷᱟᱹ ᱪᱟᱥ ᱛᱟᱞᱮ ᱟᱨ ᱠᱮᱱᱮᱞ ᱫᱟᱜ ᱦᱚᱸ ᱮᱠᱷᱚᱱᱚ ᱟᱹᱣᱨᱤ ᱠᱚ ᱟᱲᱟᱜ ᱟᱞᱮᱭᱟ᱾
ᱦᱮᱥᱮ ᱵᱟᱝ᱾
ᱦᱮᱸ ᱟᱫᱚ᱾ ᱦᱮᱸ ᱟᱸᱡᱚᱢᱚᱜ ᱠᱟᱱᱟ ᱞᱟᱹᱭ ᱫᱤᱧ ᱱᱚᱜᱼᱚᱭ ᱟᱵᱚ ᱫᱤᱥᱚᱢ ᱫᱚ ᱚᱱᱠᱟᱢ ᱞᱟᱹᱭᱟ ᱫᱟᱜ ᱠᱚ ᱵᱟᱠᱚ ᱟᱲᱟᱜ ᱟᱵᱚᱱᱟ ᱢᱮᱱᱠᱷᱟᱱ᱾ ᱟᱵᱚᱣᱟᱜ ᱪᱮᱛᱟᱱ ᱫᱤᱥᱚᱢ ᱥᱮᱫ ᱡᱩᱫᱤᱢ᱾ ᱠᱚᱭᱚᱜᱟ ᱮᱠᱵᱟᱨᱮ ᱟᱥᱟ ᱟᱥᱟᱢ ᱯᱚᱱᱚᱛ ᱥᱮᱫ ᱱᱚᱛᱮ ᱢᱟ ᱫᱟᱜ ᱛᱮ ᱫᱚᱢᱮ ᱠᱚ ᱰᱤᱧ ᱰᱟᱹᱵᱩᱨ ᱪᱟᱵᱟ ᱟᱠᱟᱱ ᱫᱚ ᱟᱹᱛᱩ᱾ ᱪᱟᱵᱟ ᱟᱠᱟᱱ᱾
ᱦᱮᱸ ᱜᱚᱢᱠᱮ ᱥᱟᱹᱨᱤᱜᱮ ᱢᱟᱱᱮ ᱧᱮᱞᱚᱜ ᱠᱟᱱᱟ᱾ ᱟᱫᱚ ᱧᱮᱞ ᱵᱟᱲᱟ ᱠᱟᱛᱮᱱ ᱟᱹᱰᱤᱜᱮ ᱤᱭᱟᱹ ᱵᱩᱡᱷᱟᱹᱜ ᱠᱟᱱᱟ ᱠᱷᱟᱨᱟᱯ ᱵᱩᱡᱷᱟᱹᱜ ᱠᱟᱱᱟ᱾ ᱚᱱᱛᱮ ᱫᱚ ᱛᱟᱦᱚᱞᱮ ᱟᱹᱰᱤ ᱟᱹᱰᱤ ᱢᱟᱱᱮ ᱡᱳᱨ ᱧᱚᱜ ᱜᱮ ᱥᱮᱨᱢᱟ ᱡᱟᱹᱲᱤ ᱠᱚᱸᱦᱚᱸᱭ ᱡᱟᱹᱲᱤ ᱟᱠᱟᱜᱼᱟ᱾
ᱦᱮᱸ ᱟᱹᱰᱤ ᱡᱳᱨ ᱜᱮ ᱥᱮᱨᱢᱟ ᱫᱟᱜ ᱮ ᱡᱟᱹᱲᱤᱭᱟ ᱠᱟᱫᱟ ᱥᱟᱶᱛᱮ᱾
ᱩᱸ
ᱱᱚᱸᱰᱮ ᱧᱮᱞ ᱦᱮᱸ ᱦᱮᱸ ᱟᱸᱡᱚᱢ ᱫᱟᱞᱤᱧ ᱞᱟᱹᱭᱫᱟᱹᱧ ᱡᱮ ᱚᱸᱰᱮ ᱫᱚ ᱧᱮᱞᱚᱜ ᱠᱟᱱᱟ᱾ ᱠᱟᱱᱟ ᱛᱚ ᱱᱚᱝᱠᱟ ᱮ ᱵᱩᱨᱩ ᱡᱟᱭᱜᱟ ᱠᱟᱱᱟ ᱟᱨ ᱢᱤᱫ ᱞᱮᱛᱟᱨ ᱡᱚᱠᱷᱚᱱ ᱟᱴ ᱪᱷᱚ ᱥᱟᱛ ᱜᱷᱚᱱᱴᱟ ᱟᱴ ᱜᱷᱚᱱᱴᱟ ᱞᱟᱹᱭ ᱫᱟᱠᱚ ᱫᱟᱜ ᱠᱮᱫᱟᱭ᱾ ᱮᱢᱚᱱ ᱵᱟᱲ ᱛᱤ ᱫᱟᱜ ᱟᱠᱟᱫᱟᱭ ᱟᱫᱚ ᱵᱩᱨᱩ ᱮᱞᱟᱠᱟ ᱫᱚ ᱟᱪᱠᱟᱜᱮ ᱦᱟᱱᱮ ᱫᱩᱞᱮᱜ ᱞᱮᱠᱟ ᱫᱟᱜ ᱴᱟᱜ ᱵᱩᱱᱱᱟᱹ ᱦᱮᱡ ᱮᱱᱟ ᱟᱨᱠᱤ᱾
ᱦᱩᱸ ᱦᱳᱭ ᱦᱮᱜ ᱟᱫᱚ ᱮᱸ ᱵᱩᱨᱩ ᱮᱞᱟᱠᱟᱛᱚ ᱡᱟᱦᱟᱸ ᱵᱩᱨᱩ ᱨᱮᱱᱟᱜ ᱡᱟᱦᱟᱸ ᱠᱚ ᱫᱟᱜ ᱢᱟ ᱡᱷᱚᱛᱚ ᱜᱮ ᱮ ᱟᱬᱚᱜᱚᱱᱟ ᱟᱨ ᱩᱱ ᱜᱷᱚᱱᱴᱟ ᱫᱟᱜ ᱢᱟᱱᱮ ᱵᱤᱱ ᱵᱩᱡᱷᱟᱹᱣ ᱫᱟᱲᱮᱭᱟᱜ ᱠᱟᱱᱟ ᱢᱟᱱᱮ ᱥᱟᱛ ᱟᱴ ᱜᱷᱚᱱᱴᱟ ᱡᱩᱫᱤ ᱢᱟᱱᱮ ᱫᱟᱜᱟᱭ ᱛᱟᱦᱚᱞᱮ ᱠᱷᱟᱱ ᱫᱚ ᱢᱟᱱᱮ ᱟᱹ ᱰᱤ ᱜᱮ ᱥᱚᱢᱚᱥᱥᱟ ᱫᱚ ᱦᱩᱭᱩᱜ ᱜᱮᱭᱟ ᱠᱟᱨᱚᱱ ᱵᱩᱨᱩ ᱮᱞᱟᱠᱟ ᱫᱟᱜ ᱢᱟᱛᱚ ᱡᱷᱚᱛᱚ ᱜᱮ ᱵᱩᱨᱩ ᱨᱮᱱᱟᱜ ᱫᱟᱜ ᱠᱚ ᱡᱷᱚᱛᱚ ᱮᱠᱛᱚ ᱤᱭᱟᱹ ᱦᱤᱡᱩᱜᱼᱟ ᱢᱟᱱᱮ ᱞᱤᱸᱜᱤ ᱦᱤᱡᱩᱜᱼᱟ᱾
ᱦᱮᱸ ᱟᱫᱚ ᱡᱟᱠ ᱱᱤᱛᱚᱜ ᱤᱧ ᱧᱮᱞ ᱫᱟ ᱯᱷᱳᱱ ᱠᱚ ᱛᱟᱞᱟ ᱛᱮᱜᱮ ᱧᱮᱞᱚᱜ ᱠᱟᱱᱟ ᱟᱹᱰᱤ ᱟᱸᱴ ᱛᱚ ᱠᱚᱢ ᱠᱚᱨᱮ ᱮᱸ ᱯᱟᱸᱥᱚ ᱪᱷᱚᱥᱚᱴᱤ ᱟᱛᱩ ᱞᱟᱹᱭ ᱫᱟᱠᱚ ᱰᱩᱵᱩᱡ ᱟᱠᱟᱱᱟ ᱩᱱᱟᱹᱜ ᱢᱟᱹᱱᱢᱤ ᱠᱚ ᱵᱟᱠᱚ ᱧᱟᱢᱚᱜ ᱠᱟᱱᱟ᱾ ᱠᱚᱛᱮ ᱠᱚ ᱫᱚ ᱠᱚ ᱵᱚᱸᱜᱟ ᱛᱟᱞᱟ ᱟᱠᱟᱱᱟ
ᱦᱮᱸ ᱦᱮᱸ ᱦᱮᱸ
ᱟᱨ
ᱥᱟᱹᱨᱤ ᱜᱮ ᱜᱚᱝᱠᱮ ᱚᱱᱟᱜᱮ ᱧᱮᱞ ᱵᱟᱲᱟ ᱦᱳᱭᱳᱜ ᱠᱟᱱᱟ ᱱᱤᱡᱮ ᱦᱚᱸ ᱯᱷᱳᱱ ᱵᱟᱲᱟ ᱠᱚᱨᱮᱫ ᱜᱮ ᱧᱮᱞ ᱵᱟᱲᱟ ᱠᱟ ᱛᱮᱫ ᱟᱹᱰᱤ ᱜᱟᱱ ᱜᱮ ᱠᱷᱟᱨᱟᱯ ᱠᱚᱫᱚ ᱵᱩᱡᱷᱟᱹᱜ ᱠᱟᱱ ᱜᱮᱭᱟ ᱮᱢᱚᱱ ᱧᱮᱞᱚᱜ ᱠᱟᱱᱟ ᱚᱲᱟᱜ ᱠᱚ ᱫᱩᱣᱟᱹᱨ ᱠᱚ ᱡᱚᱛᱚ ᱰᱩᱵᱩᱡ ᱟᱠᱟᱱᱟ ᱥᱟᱶᱛᱮ ᱦᱚᱜ ᱚᱭ ᱟᱵᱚ ᱢᱟᱹᱱᱢᱤ ᱠᱚᱦᱚᱸ ᱟᱹᱰᱤ ᱜᱟᱱ ᱜᱮ ᱠᱚ ᱵᱚᱸᱜᱟ ᱛᱟᱞᱟ ᱛᱟᱞᱟ ᱟᱠᱟᱱᱟ ᱠᱚ ᱟᱹᱛᱩ ᱵᱟᱲᱟ ᱠᱟᱱᱟ ᱠᱚ ᱰᱷᱟᱝ ᱵᱟᱲᱟ ᱠᱟᱱᱟ ᱧᱮᱞᱚᱜ ᱠᱟᱱᱟ ᱯᱷᱳᱱ ᱠᱚᱨᱮᱜ᱾
ᱦᱮᱸ ᱦᱮᱸ ᱟᱨ ᱛᱟᱯᱚᱨ ᱤᱧ ᱱᱚᱝᱠᱟ ᱜᱮᱧ ᱧᱮᱞᱮᱫ ᱛᱟᱹᱦᱤᱡ ᱢᱮᱜᱴᱟᱝ ᱜᱩᱨᱩᱯ ᱛᱟᱞᱟ ᱛᱮᱜᱮ ᱢᱮᱥᱮᱡᱽ ᱠᱚ ᱠᱳᱞ ᱟᱠᱟᱫᱟ ᱡᱮ ᱟᱥᱟᱢ ᱨᱮ ᱪᱮᱛᱟ ᱟᱵᱚ ᱥᱟᱱᱛᱟᱲ ᱯᱟᱹᱴᱷᱩᱣᱟᱹ ᱵᱟᱨᱭᱟ ᱵᱚᱸᱜᱟ ᱛᱟᱞᱟ ᱟᱠᱟᱱᱟ ᱠᱤᱱ ᱯᱟᱹᱴᱷᱩᱣᱟᱹ ᱜᱮ ᱠᱟᱱᱟ ᱠᱤᱱ ᱡᱟᱠ ᱟᱡᱚᱢ ᱠᱟᱛᱮᱫ ᱠᱷᱟᱨᱟᱯ ᱵᱩᱡᱷᱟᱹᱣᱱᱟ ᱠᱟᱨᱚᱱ ᱱᱤᱡᱮ ᱦᱚᱸ ᱱᱤᱡᱮ ᱦᱚᱸ ᱯᱟᱹᱴᱷᱩᱭᱟᱹ ᱠᱟᱱᱟ ᱯᱟᱹᱴᱷᱣᱟᱹ ᱜᱮ ᱱᱤᱛᱚᱜ ᱚᱞᱚᱜ ᱯᱟᱲᱦᱟᱣ ᱥᱟᱣ ᱡᱚᱯᱚᱲᱟᱣ ᱢᱮᱱᱟᱜᱼᱟ ᱡᱩᱫᱤ ᱯᱟᱹᱴᱷᱩᱣᱟᱹ ᱱᱚᱝᱠᱟ ᱠᱷᱚᱵᱚᱨ ᱟᱡᱚᱢᱚᱜ ᱠᱟᱛᱮ ᱫᱩᱠ ᱜᱮ ᱟᱴᱠᱟᱨᱚᱜᱼᱟ ᱾
ᱟᱹᱰᱤ ᱟᱹᱰᱤ ᱟᱹᱰᱤᱜᱮ ᱫᱩᱠ ᱫᱚ ᱟᱴᱠᱟᱨᱚᱜ ᱜᱮᱭᱟ ᱦᱮᱸ ᱵᱟᱥᱮ᱾
ᱛᱟᱯᱚᱨ ᱚᱱᱮ ᱟᱯᱮ ᱫᱤᱥᱚᱢ ᱥᱮᱫ ᱫᱚ ᱟᱯᱮ ᱫᱤᱥᱚᱢ ᱥᱮᱫ ᱫᱚ ᱚᱝᱠᱟ ᱜᱮ ᱦᱟᱱᱮ ᱵᱩᱱᱱᱟᱹ ᱠᱚ ᱟᱹᱛᱩ ᱦᱳᱭ ᱵᱟᱲᱟ ᱠᱟᱱᱟ ᱥᱮ ᱚᱝᱠᱟᱱ ᱡᱟᱭᱜᱟ ᱫᱚ ᱵᱟᱝ ᱠᱟᱱ ᱛᱟᱯᱮᱭᱟ?
ᱵᱟᱝ ᱜᱚᱝᱠᱮ ᱱᱚᱛᱮ ᱫᱚ ᱚᱝᱠᱟᱱᱟᱜ ᱡᱟᱭᱜᱟ ᱫᱚ ᱵᱟᱝ ᱠᱟᱱᱟ ᱵᱩᱱᱱᱟᱹᱜ ᱞᱮᱠᱟ ᱫᱚ ᱡᱟᱦᱟᱸ ᱛᱤᱱᱟᱹᱜ ᱜᱮ ᱮᱸ ᱥᱮᱨᱢᱟ ᱛᱮ ᱫᱟᱠᱟ ᱟᱸ ᱵᱩᱱᱱᱟᱹ ᱫᱚ ᱩᱱᱟᱹᱜ ᱞᱚᱜᱚᱱ ᱫᱚ ᱵᱟᱝᱞᱮ ᱵᱩᱱᱱᱟᱹᱜᱼᱟ᱾ ᱱᱚᱜᱼᱚᱸᱭ ᱛᱚ ᱞᱮᱢᱟ ᱠᱮᱱᱮᱞ ᱠᱚ ᱢᱮᱱᱟᱜᱼᱟ ᱠᱮᱱᱮᱞ ᱠᱚᱠᱚ ᱫᱟᱜ ᱠᱚᱠᱚ ᱟᱲᱟᱜ ᱜᱮᱭᱟ᱾ ᱟᱨ ᱠᱮᱱᱮᱞ ᱫᱟᱜ ᱵᱷᱚᱨᱥᱟ ᱜᱮ ᱟᱞᱮᱭᱟᱜ ᱪᱟᱥ ᱦᱚᱸ᱾ ᱟᱨ ᱥᱮᱨᱢᱟ ᱛᱮᱦᱚᱸ ᱛᱚ ᱚᱱᱟ ᱫᱟᱜ ᱵᱟᱲᱟᱭ ᱜᱮᱭᱟ ᱫᱚᱢᱮ ᱜᱮ ᱠᱤᱱᱛᱩ ᱚᱝᱠᱟ ᱢᱚᱛᱚ ᱫᱚ ᱮᱠᱷᱚᱱ ᱵᱩᱱᱱᱟᱹ ᱫᱚ ᱵᱟᱝ ᱵᱩᱱᱱᱟᱹᱜ ᱜᱮᱭᱟᱞᱮ ᱢᱟᱱᱮ ᱚᱱᱠᱟᱱ ᱡᱟᱭᱜᱟ ᱫᱚ ᱵᱟᱝ ᱠᱟᱱᱟ ᱡᱮ ᱵᱩᱱᱱᱟᱹᱜ ᱞᱮᱠᱟᱱ ᱡᱟᱭᱜᱟ ᱫᱚ ᱟᱨ
ᱦᱩᱸ᱾
ᱟᱨ ᱚᱱᱛᱮ ᱫᱚ ᱜᱚᱝᱠᱮ ᱟᱯᱮᱥᱮᱫ?
ᱟᱞᱮᱥᱮᱫ ᱫᱚ ᱵᱩᱱᱱᱟᱹ ᱞᱮᱠᱟᱱ ᱡᱟᱭᱜᱟ ᱫᱚ ᱵᱟᱝ ᱠᱟᱱᱟ ᱢᱟᱱᱮ ᱱᱚᱝᱠᱟ ᱦᱳᱭᱳᱜᱼᱟ ᱡᱮ ᱯᱩᱨᱟᱹ ᱮᱸ ᱠᱷᱮᱛ ᱵᱟᱹᱫᱽ ᱵᱟᱹᱭᱦᱟᱹᱲ ᱠᱚ ᱮᱠᱵᱟᱨᱮ ᱪᱮᱦᱮᱞ ᱪᱮᱯᱮᱞ ᱪᱟᱵᱟᱭᱱᱟ ᱫᱟᱜ ᱛᱮ ᱢᱤᱫ ᱜᱷᱟᱹᱲᱤ ᱞᱟᱹᱜᱤᱫ᱾ ᱥᱮ ᱢᱤᱫ ᱫᱤᱱ ᱞᱟᱹᱜᱤᱫ ᱚᱱᱠᱟ ᱫᱚ ᱦᱳᱭᱳᱜᱼᱟ ᱡᱮ ᱮᱠᱵᱟᱨᱮ ᱯᱩᱱᱱᱟᱹ ᱛᱮ ᱚᱲᱟᱜ ᱢᱚᱲᱟᱜ ᱨᱟᱹᱯᱩᱫ
ᱠᱚᱜᱼᱟ ᱥᱮ ᱚᱝᱠᱟ ᱚᱝᱠᱟ ᱫᱚ ᱵᱟᱝ᱾
ᱦᱮᱸ ᱦᱮᱸ ᱦᱮᱸ᱾
ᱟᱨ ᱛᱟᱯᱚᱨᱮ ᱟᱯᱮ ᱫᱤᱥᱚᱢ ᱥᱮᱫ ᱧᱩ ᱫᱟᱜ ᱠᱚᱨᱮᱱᱟᱜ ᱵᱮᱵᱚᱥᱛᱟ ᱫᱚ ᱱᱟᱯᱟᱭ ᱜᱮᱭᱟ ᱥᱮ ᱚᱠᱟᱞᱮᱠᱟ?
ᱦᱮᱸ ᱧᱩ ᱫᱟᱜ ᱨᱮᱱᱟᱜ ᱵᱮᱵᱚᱥᱛᱷᱟ ᱠᱚᱫᱚ ᱟᱹᱰᱤᱜᱮ ᱱᱟᱯᱟᱭ ᱜᱮᱭᱟ ᱚᱱᱟᱫᱚ ᱵᱟᱝ ᱮᱴᱠᱮᱴᱚᱬᱮ ᱦᱩᱭᱩᱜ ᱜᱮᱭᱟ ᱧᱩ ᱫᱟᱜ ᱠᱚᱫᱚ ᱟᱨ ᱚᱱᱛᱮ ᱫᱚ?
ᱟᱞᱮ ᱚᱱᱛᱮ ᱢᱚᱴᱟ ᱢᱩᱴᱤ ᱱᱚᱝᱠᱟ ᱩᱸ ᱴᱮᱝᱠᱤ ᱨᱮᱱᱟᱜ ᱫᱟᱜ ᱦᱚᱸᱠᱚ ᱟᱲᱟᱜ ᱟᱞᱮᱭᱟ ᱾ ᱴᱟᱭᱤᱢ ᱴᱟᱭᱤᱢ ᱟᱨ ᱡᱟᱦᱟᱸ ᱫᱚ ᱚᱲᱟᱜ ᱚᱲᱟᱜ ᱜᱮ ᱢᱮᱱᱟᱜᱼᱟ᱾ ᱚᱱᱟ ᱵᱟᱫᱛᱮ ᱰᱷᱮᱠᱚᱡ ᱠᱚᱞ ᱥᱟᱵᱢᱟᱨᱥᱟᱞ ᱱᱮᱛᱟᱨ ᱫᱚ ᱥᱟᱵᱢᱟᱨᱥᱟᱞ ᱜᱮ ᱵᱟᱹᱲ ᱪᱚ ᱦᱳᱭ ᱠᱟᱱᱟ ᱟᱞᱮ ᱟᱛᱳ ᱨᱮᱫᱚ ᱢᱟᱱᱮ ᱴᱤᱝ ᱛᱟᱦᱮᱱᱟ ᱟᱢ ᱢᱤᱱᱤᱛᱮ ᱫᱟᱜ ᱮᱢ ᱯᱮᱨᱮᱡᱟ ᱟᱢ ᱢᱟᱱᱮ ᱚᱞ ᱴᱟᱭᱤᱢ ᱫᱟᱜ ᱮᱢ ᱵᱮᱵᱚᱦᱟᱨ ᱫᱟᱲᱮᱭᱟᱜᱼᱟ᱾
ᱛᱚ
ᱟᱫᱚ ᱢᱤᱫᱴᱟᱝ ᱥᱚᱨᱠ ᱞᱮᱫᱟᱹᱧ ᱞᱮᱫᱤᱧ ᱥᱚᱨᱠᱟᱨ ᱢᱤᱱᱤ ᱠᱚᱨᱮᱱᱟᱜ ᱵᱮᱵᱚᱥᱛᱷᱟ ᱠᱚ ᱠᱚᱨᱟᱣ ᱞᱮᱫᱟ ᱪᱟᱥ ᱵᱟᱥ ᱞᱟᱜᱤᱫ ᱟᱫᱚ ᱚᱠᱚᱭ ᱠᱟᱨᱮᱱ ᱵᱤᱞ ᱵᱟᱭ ᱮᱢ ᱮᱫᱟ ᱚᱠᱚᱭ ᱪᱤᱠᱟᱹᱭᱫᱟ ᱚᱱᱠᱟ ᱠᱷᱛᱤᱨ ᱛᱮ ᱟᱨᱚ ᱠᱟᱨᱮᱱᱴ ᱛᱟᱨ ᱠᱚ ᱜᱮᱫ ᱦᱚᱴᱚ ᱟᱠᱟᱫᱟ ᱟᱨᱠᱤ᱾
ᱦᱳ ᱟᱪᱪᱷᱟ᱾
ᱟᱫᱚ ᱚᱱᱟ ᱫᱚ ᱥᱚᱨᱠᱟᱨ ᱠᱷᱚᱱᱮ ᱮᱢᱟᱢ ᱠᱟᱱᱟ ᱴᱷᱤᱠ ᱜᱮᱭᱟ ᱫᱟᱜ ᱮᱢ ᱦᱟᱛᱣᱟ ᱠᱤᱱᱛᱩ ᱠᱟᱨᱮᱱᱴ ᱵᱤᱞ ᱛᱚ ᱱᱤᱡᱮ ᱮᱢ ᱦᱩᱭᱩᱜᱼᱟ ᱛᱟᱵᱮᱱᱟ ᱱᱚᱣᱟ ᱦᱚᱸ ᱡᱩᱫᱤ ᱵᱟᱢ ᱮᱢᱟ ᱠᱷᱟᱱ᱾
ᱟᱫᱚ ᱦᱮᱸ ᱠᱟᱛᱷᱟ ᱦᱩᱭᱩᱜ ᱠᱟᱱᱟ ᱚᱱᱟ ᱟᱢ ᱢᱟ ᱢᱤᱫ ᱫᱷᱟᱣ ᱮᱢᱟᱜ ᱢᱮᱭᱟᱭ ᱟᱫᱚ ᱚᱱᱟ ᱮᱢ ᱡᱤᱱᱤᱥ ᱦᱚᱸ ᱟᱢ ᱴᱷᱤᱠᱴᱷᱟᱠ ᱡᱩᱫᱤ ᱵᱟᱢ ᱫᱚᱦᱚ ᱫᱟᱲᱮᱭᱟᱜᱼᱟ᱾ ᱪᱟᱞᱟᱣ ᱤᱫᱤ ᱫᱟᱲᱮᱭᱟᱜᱼᱟ ᱴᱤᱠ ᱴᱷᱟᱠ ᱛᱟᱦᱞᱮᱫᱚ ᱚᱱᱟ ᱠᱚᱫᱚ ᱚᱠᱚᱭᱟᱜ ᱫᱚᱥ ᱠᱟᱱᱟ᱾ ᱮᱱᱛᱮ ᱡᱟᱦᱟᱸᱟᱭ ᱮᱢ ᱠᱟᱜ ᱢᱮᱭᱟ ᱚᱱᱟ ᱢᱟ ᱟᱢ ᱛᱚ ᱟᱢᱜᱮ ᱧᱮᱞ ᱦᱩᱭᱟᱢᱟ ᱡᱟᱦᱟᱸ ᱠᱟᱹ ᱠᱟᱹᱴᱤᱡ ᱪᱩᱞᱩᱝ ᱦᱤᱲᱤᱡ ᱠᱚ ᱦᱩᱭᱩᱜᱼᱟ ᱚᱱᱟ ᱫᱚ ᱟᱢᱜᱮ ᱥᱩᱫᱷᱨᱟᱹ ᱦᱩᱭᱩᱜ ᱛᱟᱢᱟ᱾
ᱟᱫᱚ ᱚᱝᱠᱟ ᱦᱚᱸ ᱡᱩᱫᱤ ᱟᱢ ᱵᱟᱢ ᱫᱟᱲᱮᱭᱟᱜᱼᱟ᱾ ᱛᱟᱦᱚᱞᱮ ᱠᱷᱟᱱ ᱫᱚ ᱪᱤᱠᱟᱹ ᱞᱮᱠᱟᱛᱮ ᱦᱳᱭᱳᱜᱼᱟ᱾
ᱦᱮᱸ᱾ ᱟᱨ ᱛᱟᱨᱯᱚᱨ ᱦᱚᱸᱜᱼᱚᱭ ᱡᱮ ᱩᱜ ᱚᱞᱪᱤᱠᱤ ᱯᱟᱹᱨᱥᱤ ᱦᱟᱨᱟᱼᱵᱩᱨᱩ ᱞᱟᱹᱜᱤᱫ ᱱᱚᱜᱼᱚᱭ ᱡᱮᱵᱚᱱ ᱠᱩᱨᱩᱢᱩᱴᱩ ᱟᱠᱟᱱ ᱱᱚᱜᱼᱚᱭ ᱢᱤᱫᱴᱟᱝ ᱠᱟᱨᱤᱭᱟ ᱮᱯᱥ ᱛᱟᱞᱟ ᱛᱮᱵᱚᱱ ᱨᱚᱯᱚᱲ ᱟᱠᱟᱱᱟ ᱟᱹᱰᱤ ᱟᱭᱢᱟ ᱠᱤᱪᱷᱩ ᱟᱵᱚᱣᱟᱜ ᱯᱟᱹᱨᱥᱤ ᱨᱮᱱᱟᱜ ᱜᱮ ᱢᱤᱫᱴᱟᱝ ᱵᱷᱟᱹᱞᱟᱹᱭ ᱵᱚᱱ ᱠᱟᱹᱢᱤᱭᱮᱫᱟ ᱛᱟᱦᱞᱮ ᱟᱢᱟᱜ ᱚᱞ ᱪᱤᱠᱤ ᱥᱟᱶ ᱦᱚᱜ-ᱚᱭ ᱚᱠᱟ ᱞᱮᱠᱟ ᱢᱮᱱᱟᱜ ᱛᱟᱢᱟ ᱥᱮ ᱵᱟᱝ ᱜᱮ ᱱᱟᱥᱮ ᱫᱷᱟᱨᱟᱢ ᱞᱟᱹᱭ ᱞᱮᱠᱷᱟᱱ ᱱᱟᱯᱟᱭ ᱠᱚᱜᱼᱟ?
ᱦᱮᱸ ᱚᱱᱠᱟ ᱞᱮᱠᱟ ᱫᱚ ᱮᱸ ᱵᱟᱰᱟᱭ ᱫᱚ ᱢᱮᱱᱟᱜ ᱜᱮᱭᱟ ᱵᱤᱥᱤ ᱵᱟᱝ ᱫᱚ ᱵᱟᱝ ᱟᱫᱚ ᱱᱤᱡᱮ ᱦᱚᱸ ᱱᱟᱜ ᱫᱚᱢᱮ ᱢᱟᱲᱟᱝ ᱠᱷᱚᱱᱟᱜ ᱫᱚ ᱱᱚᱣᱟ ᱚᱞᱪᱤᱠᱤ ᱛᱮᱫᱚ ᱵᱟᱝ ᱯᱟᱲᱦᱟᱣ ᱦᱩᱭ ᱟᱠᱟᱱ ᱜᱮᱭᱟ ᱟᱫᱚ ᱟᱞᱮ ᱥᱮᱫ ᱫᱚ ᱧᱮᱞᱚᱜᱼᱟ ᱚᱝᱼᱼ ᱚᱱᱠᱟ ᱞᱮᱠᱟ ᱢᱟᱱᱮ ᱚᱱᱠᱟ ᱥᱟᱱᱛᱟᱲᱤ ᱢᱤᱰᱤᱭᱟᱢ ᱤᱥᱠᱩᱞ ᱠᱚᱫᱚ ᱫᱚᱢᱮ ᱜᱮ ᱠᱚᱢ ᱜᱮᱭᱟ ᱟᱫᱚ ᱱᱤᱡᱮ ᱫᱚ ᱞᱟᱦᱟ ᱛᱮᱫᱚ ᱵᱟᱝᱞᱟ ᱯᱟᱹᱨᱥᱤ ᱛᱮᱜᱮ ᱯᱟᱲᱦᱟᱣ ᱦᱩᱭ ᱠᱟᱱᱟ ᱛᱚ ᱱᱟᱜ ᱱᱟᱦᱟᱜ ᱱᱚᱜᱼᱚᱭ ᱚᱱᱠᱟ ᱥᱟᱱᱛᱟᱲᱤ ᱛᱮᱫᱚ ᱱᱟᱜ ᱠᱷᱟᱱᱡ ᱞᱮᱝᱜᱩᱭᱮᱡᱽ ᱛᱟᱞᱟ ᱛᱮᱜᱮ ᱯᱟᱲᱦᱟᱣ ᱫᱚ ᱦᱩᱭᱩᱜ ᱠᱟᱱᱟ ᱟᱨᱠᱤ ᱜᱚᱝᱠᱮ ᱢᱟᱱᱮ ᱨᱟᱹᱥᱠᱟᱹ ᱫᱚ ᱟᱹᱰᱤ ᱢᱟᱲᱟᱝ ᱠᱷᱚᱱᱟᱜ ᱛᱟᱦᱮᱸ ᱠᱟᱱᱟ ᱱᱚᱣᱟ ᱡᱮ ᱵᱟᱝ ᱚᱞᱪᱤᱠᱤᱛᱮ ᱯᱟᱲᱦᱟᱣ ᱦᱩᱭᱩᱜᱼᱟ ᱢᱮᱱᱛᱮ ᱢᱮᱱᱠᱷᱟᱱ ᱫᱩᱠ ᱨᱮᱱᱟᱜ ᱠᱟᱛᱷᱟ ᱫᱚ ᱱᱤᱭᱮ ᱠᱟᱱᱟ ᱡᱮ ᱟᱞᱮᱭᱟᱜ ᱡᱟᱦᱟᱸ ᱱᱚᱣᱟ ᱮᱞᱟᱠᱟ ᱠᱟᱱᱟ ᱛᱚ ᱟᱞᱮᱭᱟᱜ ᱮᱞᱟᱠᱟ ᱠᱚᱨᱮᱫ ᱫᱚ ᱚᱱᱠᱟᱱᱟᱜ ᱥᱟᱱᱛᱟᱲᱤ ᱢᱤᱰᱤᱭᱟᱢ ᱥᱠᱩᱞ ᱠᱚ ᱵᱟᱹᱱᱩᱜᱼᱟ᱾ ᱥᱮ ᱚᱱᱠᱟ ᱞᱮᱠᱟ ᱥᱟᱱᱛᱟᱲᱤᱛᱮ ᱯᱟᱲᱦᱟᱣ ᱦᱩᱭᱩᱜᱼᱟ ᱢᱮᱱᱛᱮ ᱚᱱᱠᱟᱱᱟᱜ ᱦᱚᱸ ᱢᱟᱱᱮ ᱢᱤᱫᱴᱟᱝ ᱯᱨᱚᱛᱤᱥᱴᱷᱟᱱ ᱠᱚᱦᱚᱸ ᱵᱟᱹᱱᱩᱜᱼᱟ ᱟᱨᱠᱤ ᱟᱫᱚ ᱱᱟᱦᱟᱜ ᱫᱚ ᱦᱩᱭ ᱟᱠᱟᱱᱟ ᱟᱫᱚ ᱢᱟᱱᱮ ᱢᱟᱲᱟᱝ ᱫᱚ ᱵᱟᱝ ᱛᱟᱦᱮᱸ ᱠᱟᱱᱟ
ᱚ ᱡᱟᱠ ᱱᱚᱜᱼᱚᱭ ᱡᱮᱢ ᱵᱟᱲᱟᱭᱟ ᱚᱱᱟ ᱵᱟᱲᱟᱭ ᱠᱷᱟᱹᱛᱤᱨ ᱛᱮ ᱠᱟᱨᱚᱱ ᱤᱧ ᱫᱚ ᱡᱟᱦᱟᱸᱭ ᱜᱮ ᱱᱤᱛᱚᱜ ᱱᱚᱜᱼᱚᱭ ᱡᱮᱢᱚᱱ ᱜᱚᱞᱼᱼ ᱯᱚᱭ ᱫᱟ ᱚᱱᱟ ᱛᱟᱞᱟᱛᱮ ᱢᱮᱥᱮᱡᱽ ᱨᱚᱲ ᱨᱚᱯᱚᱲ ᱠᱚᱧ ᱵᱮᱥᱤᱨ ᱵᱷᱟᱜᱽ ᱜᱮ ᱚᱞᱪᱤᱠᱤ ᱛᱮᱜᱤᱧ ᱴᱟᱭᱤᱯ ᱟᱠᱚᱣᱟ᱾ ᱟᱫᱚ ᱤᱧ ᱦᱚᱸ ᱚᱞᱪᱤᱠᱤ ᱢᱤᱰᱤᱭᱟᱢ ᱨᱤᱱᱤᱡ ᱜᱮ ᱯᱟᱹᱴᱷᱩᱣᱟᱹ ᱠᱟᱹᱱᱟᱹᱧ ᱡᱟᱠᱼᱼ ᱜᱤᱫᱽᱨᱟᱹ ᱩᱢᱮᱨ ᱠᱷᱚᱱ ᱜᱮ ᱫᱚ ᱵᱟᱹᱧ ᱯᱟᱲᱦᱟᱣ ᱠᱟᱱ ᱨᱮᱦᱚᱸ ᱱᱚᱝᱠᱟ ᱠᱞᱟᱥ ᱯᱷᱳᱨ ᱯᱚᱨᱮ ᱠᱷᱚᱼᱼ ᱠᱷᱚᱱ ᱜᱤᱧ ᱯᱟᱲᱦᱟᱣ ᱟᱠᱟᱱᱟ᱾ ᱟᱫᱚ ᱯᱩᱭᱼᱼ ᱩᱭᱦᱟᱹᱨ ᱵᱷᱟᱵᱽᱱᱟ ᱱᱚᱝᱠᱟ ᱛᱟᱦᱮᱸ ᱠᱟᱱᱟ ᱟᱫᱚ ᱤᱥᱠᱩᱞ ᱠᱚᱫᱚ ᱡᱩᱫᱤᱭᱳ ᱚᱱᱠᱟ ᱥᱩᱨ ᱥᱩᱯᱩᱨ ᱨᱮᱜᱤᱧ ᱧᱟᱢ ᱟᱠᱟᱫᱟ ᱚᱝᱠᱟ- ᱠᱚᱢ ᱠᱚᱨᱮ ᱛᱚ ᱯᱚᱱᱨᱚ ᱠᱤᱞᱳᱢᱤᱴᱟᱨ ᱵᱷᱤᱛᱤᱨ ᱨᱮᱜᱮ ᱤᱥᱠᱩᱞ ᱫᱚ᱾
ᱚ ᱱᱟᱹᱠᱷᱟᱡ ᱟᱹᱰᱤ ᱱᱟᱯᱟᱭ ᱜᱮ᱾
ᱡᱟᱠ ᱢᱟᱪᱮᱫ ᱠᱚᱨᱮᱱᱟᱜ ᱟᱱᱟᱴ ᱠᱚᱥᱮ ᱟᱭᱢᱟ ᱠᱤᱪᱷᱩ ᱟᱱᱟᱴ ᱠᱚᱫᱚ ᱛᱟᱦᱮᱸ ᱠᱟᱱ ᱨᱮᱦᱚᱸᱼᱼ ᱥᱮ ᱢᱮᱱᱟᱜ ᱜᱮᱭᱟ ᱮᱠᱷᱚᱱ ᱱᱚᱣᱟ ᱠᱚᱫᱚ ᱵᱟᱹᱭ ᱵᱟᱹᱭᱛᱮᱧ ᱟᱥᱟᱭᱟᱹᱧᱼᱼ ᱥᱚᱢᱟᱫᱷᱟᱱᱚᱜᱼᱟ ᱡᱚᱠᱷᱚᱱ ᱯᱳᱭᱞᱳ ᱮᱛᱚᱦᱚᱵ ᱠᱟᱱ ᱠᱷᱟᱱ᱾ ᱦᱮᱸ ᱟᱫᱚ ᱪᱤᱼᱼ ᱴᱤᱠᱟᱹᱜ-ᱟ ᱱᱚᱣᱟᱰᱮ ᱫᱚ ᱤᱧ ᱢᱤᱫᱴᱟᱝ ᱠᱟᱛᱷᱟᱧ ᱞᱟᱹᱭ ᱞᱮ ᱡᱮ ᱟᱵᱚ ᱚᱞᱪᱤᱠᱤ ᱯᱟᱹᱨᱥᱤ ᱫᱚᱩ ᱧᱮᱞ ᱮᱫᱟ ᱱᱚᱜ-ᱚᱭ ᱡᱮᱢᱚᱱ ᱵᱤᱦᱟᱨ ᱵᱮᱝᱜᱚᱞ ᱡᱷᱟᱲᱼᱼ ᱠᱚᱬ ᱟᱥᱟᱢ ᱩᱰᱤᱥᱥᱟ ᱦᱚᱜ-ᱚᱭ ᱛᱤᱱᱟᱹᱜ ᱜᱟᱱ ᱥᱟᱱᱛᱟᱲ ᱢᱮᱱᱟᱜ ᱵᱚᱱᱟ ᱟᱵᱚ ᱱᱚᱣᱟᱼᱼ
ᱦᱮᱸ ᱦᱮᱸ
ᱥᱤᱧ ᱚᱛ ᱡᱩᱫᱤ ᱟᱵᱚ ᱚᱱᱟ ᱢᱤᱫᱴᱟᱝ ᱥᱮᱨᱮᱧ ᱢᱮᱱᱟᱜᱼᱟᱼᱼ ᱜᱩᱨᱩ ᱜᱚᱝᱠᱮ-ᱟᱜ ᱚᱱᱮ ᱥᱤᱞᱤ ᱥᱩᱛᱟᱹᱢ ᱛᱮᱫᱚ ᱵᱚᱱ ᱛᱚᱯᱚᱞᱚᱜᱼᱟ ᱡᱮᱭᱥᱮᱼᱼ ᱢᱤᱫᱴᱟᱝ ᱯᱟᱹᱨᱥᱤ ᱫᱚ ᱟᱵᱚᱭ ᱵᱟᱵᱮᱨ ᱠᱟᱱ ᱛᱟᱵᱚᱱᱟ ᱡᱷᱚᱛᱚᱭ ᱛᱚᱯᱚᱞ ᱵᱚᱱᱟ ᱚᱱᱟ ᱢᱤᱫᱴᱟᱝ ᱛᱚᱯᱚᱞᱚᱜ ᱠᱟᱱ ᱞᱮᱠᱟᱧ ᱤᱧ ᱫᱩᱧ ᱟᱹᱭᱠᱟᱹᱣ ᱫᱟ᱾
ᱦᱮᱸ ᱦᱮᱸ ᱦᱮᱸ ᱮᱠᱫᱚᱢ᱾ ᱥᱟᱹᱨᱤ ᱜᱮ ᱢᱟᱱᱮ ᱜᱩᱨᱩ ᱜᱚᱝᱠᱮ ᱡᱟᱦᱟᱸ ᱡᱟᱦᱟᱸ ᱠᱚ ᱠᱟᱛᱷᱟᱭ ᱞᱟᱹᱭ ᱦᱚᱴᱚ ᱟᱠᱟᱟᱜᱼᱟ ᱥᱮᱼᱼ ᱢᱟᱱᱮ ᱟᱹᱰᱤ ᱡᱚᱛᱷᱟᱛᱟᱱᱟᱜ ᱠᱟᱛᱷᱟᱼᱼ ᱥᱟᱶᱛᱮ ᱡᱩᱫᱤ ᱩᱱᱤᱭᱟᱜ ᱠᱟᱛᱷᱟ ᱞᱮᱠᱟᱛᱮ ᱟᱵᱚ ᱵᱚᱱ ᱛᱟᱲᱟᱢᱟ ᱥᱮ ᱚᱱᱟ ᱠᱟᱛᱷᱟ ᱞᱮᱠᱟᱛᱮ ᱟᱵᱚ ᱵᱚᱱ ᱢᱟᱱᱟᱣ ᱵᱟᱛᱟᱣ ᱠᱟ ᱛᱮᱫ ᱵᱚᱱ ᱞᱟᱦᱟ ᱥᱮᱫ ᱵᱚᱱ ᱰᱟᱨᱦᱟᱣ ᱪᱟᱞᱟᱜᱼᱟ, ᱛᱟᱦᱚᱞᱮ ᱠᱷᱟᱱ ᱫᱚ ᱟᱵᱚᱣᱟᱜ ᱠᱳᱱᱳ ᱨᱚᱠᱚᱢᱟᱜ ᱮᱴᱠᱮᱴᱚᱬᱮ ᱠᱚ ᱵᱟᱝ ᱥᱤᱨᱡᱟᱹᱜᱼᱟ ᱾ ᱢᱟᱱᱮ ᱟᱹᱰᱤ ᱱᱟᱯᱟᱭ ᱛᱮ ᱟᱹᱰᱤ ᱥᱞᱩᱠ ᱛᱮᱵᱚᱱ ᱛᱟᱦᱮᱱᱟ ᱥᱟᱶᱛᱮ ᱟᱵᱚᱣᱟᱜ ᱡᱟᱦᱟᱸ ᱱᱚᱣᱟ ᱯᱟᱹᱨᱥᱤ ᱟᱹᱰᱤ ᱱᱟᱯᱟᱭ ᱛᱮ ᱦᱟᱨᱟ ᱵᱩᱨᱩ ᱠᱟᱛᱮᱫ ᱡᱚ ᱵᱤᱞᱤᱜᱼᱟ ᱾
ᱦᱮᱸ ᱠᱟᱨᱚᱱ ᱦᱚᱜᱼᱚᱭ ᱡᱮ ᱟᱵᱚ ᱦᱟᱱᱟ ᱱᱟᱣᱟ ᱟᱹᱡᱤᱨᱟᱵᱚᱱ ᱟᱵᱚᱣᱟᱜ ᱠᱟ ᱥᱮ ᱵᱮᱝᱜᱚᱞ ᱨᱮ ᱵᱟᱝᱞᱟ ᱛᱮᱵᱚᱱ ᱨᱚᱲᱟ ᱾ ᱮ ᱩᱲᱤᱥᱥᱟ ᱨᱮ ᱪᱮᱫ ᱠᱚ ᱞᱟᱹᱭᱟ ᱩᱲᱤᱭᱟᱹ ᱛᱮᱠᱚ ᱨᱚᱲᱟ, ᱡᱷᱟᱲᱠᱷᱚᱸᱰ ᱨᱮᱱ ᱦᱤᱱᱫᱤ ᱛᱮᱠᱚ ᱨᱚᱲᱟ ᱟᱫᱚ ᱢᱮᱱᱠᱷᱟᱱ ᱡᱩᱫᱤ ᱟᱵᱚᱣᱟᱜ ᱢᱤᱫ ᱴᱟᱝ ᱚᱞᱪᱤᱠᱤ ᱯᱟᱹᱨᱥᱤ ᱛᱟᱦᱮᱱᱟ, ᱛᱟᱦᱚᱞᱮ ᱡᱷᱚᱛᱚ ᱦᱚᱲ ᱥᱟᱱᱛᱟᱲ ᱢᱚᱫᱽᱫᱷᱮᱨᱮ ᱦᱚᱜᱼᱚᱭ ᱡᱮ ᱢᱤᱫᱴᱟᱝ
ᱦᱮᱸ ᱾
ᱮ ᱯᱟᱹᱦᱤᱞᱟᱜ ᱚᱞ ᱛᱟᱞᱟ ᱛᱮᱫᱚ ᱵᱟᱵᱚᱱ ᱩᱸ ᱟᱢ ᱦᱚᱸ ᱩᱲᱤᱭᱟ ᱵᱟᱹᱧ ᱵᱩᱡᱟ ᱟᱡ ᱦᱚᱸ ᱵᱟᱝᱞᱟ ᱵᱟᱭ ᱛᱟᱦᱚᱞᱮ ᱛᱤᱠᱟᱹᱛᱮᱢ ᱟᱞ ᱛᱟᱞᱟᱛᱮᱢ ᱜᱟᱯᱟᱞ ᱢᱟᱨᱟᱨᱟᱜᱼᱟ, ᱟᱫᱚ ᱪᱤᱠᱤ ᱛᱮᱭᱟᱨ ᱠᱟᱛᱮ ᱟᱹᱰᱤ ᱢᱤᱫᱴᱟᱝ ᱱᱟ ᱯᱟᱭ ᱠᱟᱱᱟ ᱟᱵᱚ ᱫᱤᱥᱚᱢ ᱡᱟᱠᱟᱛ ᱨᱮ ᱥᱟᱱᱟᱢ ᱥᱟᱱᱛᱟᱲ ᱠᱚ ᱚᱱᱟ ᱯᱟᱹᱨᱥᱤ ᱡᱩᱫᱤᱢ ᱥᱮᱬᱟ ᱠᱷᱟᱱ ᱟᱢᱮᱢ ᱨᱚᱲ ᱞᱟᱸᱫᱟ ᱫᱟᱲᱮᱭᱟᱜᱼᱟ ᱥᱮ ᱚᱱᱟ ᱮ ᱢᱤᱫᱴᱟᱝ ᱪᱤᱴᱷᱤ ᱪᱟᱯᱟᱴᱤ ᱚᱞᱚᱜ ᱯᱟ ᱦᱟᱣ ᱨᱮ ᱟᱹᱰᱤ
ᱦᱳᱭ ᱦᱳᱭ ᱦᱳᱭ ᱾ ᱥᱟᱹᱨᱤᱜᱮ ᱟᱨ ᱦᱤᱛᱚᱜ ᱮᱠᱟᱞ ᱢᱟᱱᱮ ᱱᱚᱣᱟ ᱫᱚ ᱵᱟᱰᱟᱭ ᱟᱵᱚᱣᱟᱜ ᱫᱚᱨᱠᱟᱨ ᱠᱟᱱᱟ ᱚᱵᱚᱥᱥᱳᱭ᱾ ᱧᱤᱛᱚᱜ ᱟᱵᱚᱣᱟᱜ ᱱᱚᱣᱟ ᱮᱻ ᱦᱤᱛᱚᱜ ᱫᱚ ᱞᱟᱹᱭ ᱜᱟᱱᱚᱜᱼᱟ ᱟᱵᱚᱣᱟᱜ ᱫᱚ ᱡᱷᱚᱛᱚ ᱜᱮ ᱢᱮᱱᱟᱜᱼᱟ ᱢᱟᱲᱟᱝ ᱫᱚ ᱚᱱᱟ ᱮ ᱟᱱᱟᱴ ᱛᱟᱦᱮᱸ ᱠᱟᱱᱟ ᱛᱚ ᱡᱮᱦᱮᱛᱩ ᱟᱵᱚ ᱦᱤᱛᱚᱜ ᱜᱩᱨᱩ ᱜᱚᱝᱠᱮ ᱟᱵᱚᱣᱟᱜ ᱱᱚᱣᱟ ᱮ ᱪᱤᱠᱤ ᱥᱤᱨᱡᱟᱹᱣ ᱠᱮᱜᱼᱟ᱾ ᱛᱟᱦᱚᱞᱮ ᱠᱷᱟᱱ ᱫᱟ ᱦᱤᱛᱚᱜ ᱫᱚ ᱠᱳᱱᱳ ᱨᱚᱠᱚᱢ ᱟᱱᱟᱴ ᱜᱮ ᱵᱟᱭ ᱦᱩᱭᱩᱜᱼᱟ ᱾ ᱟᱵᱚᱣᱟᱜ ᱛᱮᱵᱚᱱ ᱨᱚᱲᱟ ᱟᱵᱚᱣᱟᱜ ᱛᱮᱵᱚᱱ ᱚᱞᱟ ᱟᱵᱚᱣᱟᱜ ᱛᱮᱜᱮ ᱵᱚᱱ ᱯᱟᱲᱦᱟᱜᱼᱟ᱾
ᱦᱮᱸ ᱮᱠᱟᱞ ᱜᱮ ᱥᱟᱹᱨᱤ ᱠᱟᱛᱷᱟ ᱱᱚᱣᱟ ᱫᱷᱟᱹᱨᱛᱤ ᱯᱩᱨᱤ ᱛᱮ ᱵᱟᱧᱪᱟᱣ ᱠᱚᱨᱛᱮ ᱜᱮᱞᱮ ᱵᱟᱨᱭᱟ ᱫᱚ ᱟᱹᱰᱤ ᱞᱟᱹᱠᱛᱤᱭᱟᱱᱟᱜ ᱡᱤᱱᱤᱥ ᱢᱮᱱᱛᱤᱧ ᱢᱚᱱᱮᱭᱟ ᱢᱤᱫᱴᱟᱝ ᱫᱚ ᱦᱩᱭᱩᱜ ᱠᱟᱱᱟ ᱦᱟᱥᱟ ᱟᱨ ᱵᱷᱟᱥᱟ, ᱢᱤᱫᱴᱟᱝ ᱫᱚ ᱦᱩᱭᱩᱜ ᱠᱟᱱᱟ ᱚᱛ ᱦᱟᱥᱟ ᱪᱟᱥᱵᱟᱥ ᱞᱟᱹᱜᱤᱫ ᱡᱟᱦᱟᱸᱢ ᱡᱚᱢᱟ ᱟᱨ ᱢᱤᱫᱴᱟᱱ ᱫᱤᱥᱚᱢ ᱛᱟᱞᱟᱨᱮ ᱡᱟᱦᱟᱸᱢ ᱟᱹᱪᱩᱨ ᱵᱩᱥᱟᱹᱜᱼᱟ ᱢᱤᱫᱴᱟᱝ ᱯᱟᱹ ᱥᱤ ᱡᱤᱭᱟᱲ ᱡᱟᱠ ᱚᱱᱟ ᱛᱮᱭᱟᱨ ᱟᱠᱟᱱᱛᱮ ᱦᱚᱜᱼᱚᱭ ᱫᱷᱟᱹᱨᱛᱤ ᱛᱟᱞᱟ ᱨᱮᱵᱚᱱ ᱴᱩᱰᱟᱹᱝ ᱵᱟᱲᱟᱭ ᱠᱟᱱᱟ ᱴᱷᱤᱠ ᱜᱮᱭᱟ ᱚᱠ ᱛᱚ ᱫᱚ ᱦᱩᱭ ᱟᱠᱟᱱ ᱛᱟᱦᱮᱱᱟ ᱯᱚᱨᱮ ᱛᱮᱞᱟᱝ ᱜᱟᱯᱟᱞ ᱢᱟᱨᱟᱜᱼᱟ ᱾